ᱦᱮᱞᱳ᱾
ᱡᱚᱦᱟᱨ ᱜᱮ᱾
ᱡᱚᱦᱟᱨ ᱜᱮ ᱵᱮᱥ ᱵᱟᱲᱟ ᱜᱮᱭᱟᱯᱮ?
ᱦᱮᱸ ᱵᱮᱥ ᱵᱟᱲᱟ ᱜᱮᱭᱟ ᱞᱮ ᱥᱟᱹᱜᱩᱱ ᱥᱮᱛᱟᱜ᱾
ᱥᱟᱹᱜᱩᱱ ᱥᱮᱛᱟᱜ ᱟᱣᱟᱡ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱵᱮᱠᱜᱨᱟᱣᱩᱱᱰ ᱱᱚᱭᱮᱥ ᱨᱮ ᱡᱟᱦᱟᱱᱟᱜ ᱮᱢ ᱟᱸᱡᱚᱢᱮᱜᱼᱟ᱾
ᱵᱮᱠᱜᱨᱟᱣᱩᱱᱰ ᱫᱚ ᱵᱟᱝ ᱟᱸᱡᱚᱢᱚᱜ ᱠᱟᱱᱟ ᱱᱤᱛᱳᱜ ᱫᱚ᱾
ᱚ ᱟᱪᱷᱟ᱾ ᱟᱨ ᱛᱚᱵᱮ ᱪᱮᱫ ᱠᱚᱯᱮ ᱪᱤᱠᱟᱹᱭ ᱮᱫᱟ?
ᱪᱮᱫ ᱠᱚ ᱵᱟ ᱱᱚᱛᱮ ᱚᱲᱟᱜ ᱱᱤᱛᱚᱜ ᱫᱚ᱾
ᱚ ᱟᱪᱷᱟ ᱛᱷᱚᱲᱟ ᱠᱟᱹᱴᱤᱡ ᱡᱳᱨ ᱛᱮᱢ ᱨᱚᱲᱟ ᱦᱳᱭ ᱥᱮ᱾
ᱦᱳᱭ᱾ ᱟᱯᱮ ᱜᱮ ᱪᱮᱫ ᱞᱮᱠᱟ ᱢᱮᱱᱟᱜ ᱯᱮᱭᱟ?
ᱱᱤᱛᱚᱜ ᱫᱚ ᱡᱚᱛᱚ ᱵᱮᱥ ᱵᱟᱲᱟ ᱜᱮ ᱢᱮᱱᱟᱜ ᱞᱮᱭᱟ ᱟᱨ ᱟᱯᱮ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ᱾
ᱦᱳᱭ ᱡᱚᱛᱚ ᱜᱮ ᱮᱠᱷᱚᱱ ᱫᱚ ᱱᱟᱯᱟᱭ ᱵᱟᱲᱟ ᱜᱮ ᱢᱮᱱᱟᱜ ᱞᱮᱭᱟ᱾
ᱛᱟᱱ ᱵᱟᱲᱟ ᱠᱚ ᱦᱩᱭᱱᱟ?
ᱦᱚ ᱟᱹᱣᱨᱤ ᱦᱩᱭᱩᱜᱼᱟ᱾ ᱚ ᱟᱪᱷᱟ ᱡᱟᱯᱤᱫ ᱠᱷᱚᱡ ᱵᱮᱨᱮᱫ ᱠᱟᱛᱮ ᱫᱩᱲᱩᱵ ᱦᱩᱭ ᱠᱟᱱᱟ ᱛᱟᱦᱮᱱᱟ ᱱᱟᱥᱮᱱᱟᱜ᱾
ᱟᱨ ᱠᱷᱮᱛ ᱠᱟᱹᱢᱤ ᱠᱚᱫᱚ ᱛᱤᱱᱟᱹᱜ ᱥᱟᱺᱜᱤᱧ ᱯᱮ ᱠᱟᱹᱢᱤ ᱠᱮᱜᱼᱟ?
ᱱᱮᱛ ᱠᱟᱹᱢᱤ ᱠᱚᱫᱚ ᱱᱚᱜᱚᱭ ᱪᱟᱹᱞᱩᱜ ᱠᱟᱱ ᱜᱮᱭᱟ ᱱᱤᱛᱚᱜ ᱦᱚᱸ ᱟᱥᱛᱮ ᱟᱥᱛᱮ᱾ ᱦᱟᱞᱠᱟ ᱦᱟᱞᱠᱟ ᱫᱟᱜ ᱤᱫᱤᱭᱮᱫᱟ ᱢᱚᱸᱡ ᱛᱮᱦᱚᱸ ᱵᱟᱭ ᱫᱟᱜ ᱮᱫᱟ ᱡᱮ᱾ ᱡᱚᱞᱫᱤ ᱯᱩᱨᱟᱹᱣ ᱜᱚᱫᱚᱜᱼᱟ᱾ ᱠᱟ ᱱᱚᱠᱟ ᱛᱤᱝᱜᱩ ᱛᱤᱝᱜᱩ ᱛᱮ ᱜᱮ ᱛᱤᱝᱜᱩ ᱛᱤᱝᱜᱩ ᱛᱮ ᱠᱟᱢᱤ ᱦᱩᱭᱩᱜ ᱠᱟᱱᱟ᱾
ᱦᱳᱭ ᱪᱮᱫ ᱮᱢ ᱞᱟᱹᱭ ᱠᱮᱜᱼᱟ?
ᱢᱮᱱ ᱫᱟᱞᱤᱧ ᱛᱤᱸᱜᱩ ᱛᱤᱸᱜᱩ ᱛᱮᱜᱮ ᱠᱟᱹᱢᱤ ᱠᱚ ᱫᱚ ᱦᱩᱭᱩᱜ ᱠᱟᱱᱟ ᱟᱥᱛᱮ ᱟᱥᱛᱮ᱾
ᱦᱳᱭ ᱟᱨ ᱡᱟᱦᱟᱸ ᱠᱚᱨᱮ ᱫᱚ᱾ ᱟᱹᱰᱤ ᱜᱟᱱ ᱠᱚ ᱨᱚᱦᱚᱭ ᱠᱮᱜᱼᱟ ᱠᱟᱨᱚᱱ ᱚᱱᱟ ᱠᱚᱨᱮ ᱫᱚ ᱫᱟᱜ ᱠᱚ ᱟᱹᱰᱤ ᱜᱟᱱᱮ ᱫᱟᱜ ᱟᱠᱟᱫᱟ ᱡᱟᱹᱱᱤᱡ ᱟᱞᱮ ᱥᱮᱱ ᱦᱚᱸ ᱚᱱᱠᱟ ᱵᱟᱭ ᱫᱟᱜ ᱟᱠᱟᱫ ᱛᱮ ᱢᱟᱱᱮ ᱠᱷᱮᱛ ᱠᱚ ᱟᱹᱣᱨᱤ ᱞᱮ ᱮᱛᱚᱦᱚᱵᱚᱜᱼᱟ ᱱᱤᱛ᱾ ᱱᱤᱛᱚᱜ ᱦᱚᱸ ᱟᱞᱮ ᱫᱚ ᱵᱟᱝᱞᱮ ᱮᱛᱚᱦᱚᱵ ᱟᱠᱟᱱᱟ ᱡᱟᱦᱟᱸ ᱠᱚᱨᱮ ᱫᱚᱠᱚ ᱨᱚᱦᱚᱭᱮᱫ ᱠᱟᱱ ᱜᱮᱭᱟ ᱱᱟᱦᱟᱜ ᱟᱫᱚ ᱟᱞᱮ ᱫᱚ ᱟᱹᱣᱨᱤ ᱞᱮ᱾ ᱨᱚᱦᱚᱭᱟ᱾
ᱦᱮᱸ ᱡᱟᱦᱟᱸ ᱠᱚᱨᱮ ᱫᱚ ᱠᱷᱚᱵᱚᱨ ᱟᱸᱡᱚᱢᱚᱜ ᱠᱟᱱ ᱜᱮᱭᱟ ᱨᱚᱦᱚᱭ ᱫᱟᱠᱚ᱾
ᱡᱟᱦᱟᱸ ᱠᱚᱨᱮ ᱫᱚᱠᱚ ᱨᱚᱦᱚᱭ᱾ ᱟᱨ ᱡᱟᱦᱟᱸ ᱠᱚᱨᱮ ᱫᱚ ᱠᱚ ᱨᱚᱦᱚᱭ ᱵᱟᱨᱟᱵᱟᱨᱤ ᱟᱠᱟᱫᱟ ᱢᱮᱱᱠᱷᱟᱱ ᱟᱞᱮ ᱥᱮᱱ ᱫᱟᱜ ᱫᱚᱭ ᱫᱟᱜ ᱮ ᱠᱟᱱ ᱜᱮᱭᱟ ᱦᱚᱲ ᱞᱚᱦᱚᱫᱚᱜ ᱞᱮᱠᱟᱭ ᱫᱟᱜ᱾
ᱛᱟᱦᱞᱮ ᱦᱚᱞᱟ ᱢᱟᱦᱫᱮᱨ ᱫᱟᱜ ᱞᱮᱫᱟᱭ ᱥᱮ ᱵᱟᱝ᱾
ᱦᱤᱡᱩᱜᱼᱟ᱾
ᱦᱮᱞᱳ᱾
ᱦᱮᱞᱳ᱾
ᱦᱮᱸ ᱢᱮᱱ ᱫᱟᱞᱤᱧ ᱦᱚᱞᱟ ᱢᱟᱫᱮᱨ ᱫᱚᱭ ᱫᱟᱞ ᱞᱮᱫᱟ ᱥᱮ ᱵᱟᱝ ᱟᱯᱮ ᱥᱮᱫ ᱚᱱᱛᱮ ᱫᱚ᱾
ᱦᱳᱭ ᱦᱚᱞᱟ ᱫᱚ ᱫᱟᱜ ᱞᱮᱫ ᱜᱮᱭᱟᱭ ᱟᱫᱚ ᱢᱮᱱᱠᱷᱟᱱ ᱦᱟᱸᱜ ᱱᱟᱥᱮᱱᱟᱜ ᱜᱮ ᱫᱟᱜ ᱞᱮᱜᱼᱟ ᱚᱱᱠᱟ ᱫᱚ ᱵᱟᱭ ᱫᱟᱜ ᱞᱮᱫᱼᱟ᱾ ᱟᱨ ᱱᱟᱥᱮᱱᱟᱜ-ᱮ ᱫᱟᱜ ᱠᱮᱜᱼᱟ ᱢᱟᱱᱮ ᱟᱹᱰᱤ ᱡᱳᱨ ᱜᱮ ᱫᱟᱜ ᱠᱮᱜᱼᱟ᱾ ᱢᱤᱫ ᱜᱷᱟᱹᱲᱤᱡ ᱜᱮ ᱫᱟᱜ ᱠᱮᱫᱼᱟ ᱚᱱᱟ ᱫᱟᱜ ᱢᱟᱛᱚ ᱚᱱᱠᱟ ᱦᱟᱣᱮᱫ ᱪᱟᱵᱟᱭᱮᱱᱟ ᱟᱨ ᱠᱷᱮᱛ ᱠᱚᱨᱮ ᱚᱱᱠᱟ ᱫᱟᱜ ᱦᱚᱸ ᱵᱟᱝ ᱯᱮᱨᱮᱡᱚᱜ ᱠᱟᱱᱟ ᱡᱮ ᱠᱤ ᱢᱟᱱᱮ ᱠᱷᱮᱛ ᱠᱚᱨᱮᱜ ᱱᱟᱦᱮᱞ ᱠᱚ ᱞᱟᱜᱟᱜ ᱞᱮᱠᱟ᱾
ᱟ ᱟ ᱱᱚᱛᱮ ᱱᱚᱛᱮ ᱫᱚ ᱥᱟᱨᱟᱫᱤᱱ ᱜᱮᱭ ᱫᱟᱜ ᱠᱟᱜ ᱛᱟᱦᱮᱱᱟ ᱦᱚᱞᱟ ᱫᱚ᱾ ᱟᱫᱚ ᱡᱳᱨ ᱫᱚ ᱵᱟᱝ ᱦᱟᱞᱠᱟ ᱦᱟᱞᱠᱟ ᱜᱮ᱾ ᱦᱮᱸ ᱡᱟᱠ ᱡᱟ ᱠᱚ ᱞᱟᱹᱭᱟ ᱵᱟᱠᱚ ᱞᱟᱹᱭᱟ, ᱵᱚᱨᱥᱟ ᱫᱟᱜ ᱪᱮᱫ ᱞᱮᱠᱟ ᱚᱱᱮ ᱚᱱᱠᱟ᱾
ᱟᱪᱪᱷᱟ᱾
ᱟᱞᱮ ᱠᱷᱮᱛ ᱠᱟᱹᱢᱤ ᱠᱚᱫᱚ ᱛᱤᱥ ᱠᱚᱛᱮ ᱯᱮ ᱞᱟᱜᱟᱣ ᱦᱩᱭᱩᱜ-ᱟ ᱛᱟᱞᱦᱮ ᱦᱟᱸᱜ ᱟᱨᱦᱚᱸ?
ᱪᱮᱫ ᱞᱮᱠᱟᱢ ᱞᱟᱹᱭ ᱠᱮᱜᱼᱟ?
ᱢᱮᱱ ᱫᱟᱞᱤᱧ ᱠᱷᱮᱛ ᱠᱚ ᱩᱸ ᱠᱷᱮᱛ ᱠᱟᱹᱢᱤ ᱫᱚ ᱛᱤᱥ ᱠᱚᱛᱮ ᱞᱟᱜᱟᱣ ᱦᱩᱭᱩᱜᱼᱟ?
ᱟᱞᱮ ᱥᱮᱱ ᱫᱚ ᱱᱤᱛᱚᱜ ᱵᱤᱞᱚᱢ ᱦᱟᱛᱟᱲ ᱜᱮᱭᱟ ᱠᱟᱨᱚᱱ ᱫᱟᱜ ᱜᱮ ᱚᱱᱠᱟ ᱵᱟᱭ ᱡᱟᱹᱲᱤᱭᱮᱜᱼᱟ, ᱫᱟᱜ ᱡᱩᱫᱤ ᱡᱟᱹᱲᱤᱭᱟᱭ ᱡᱳᱨ ᱢᱟᱪᱷᱟ ᱛᱮ ᱮᱱᱠᱷᱟᱱ ᱫᱚ ᱱᱟᱦᱟᱜ ᱮᱛᱚᱦᱚᱵ ᱠᱚ ᱦᱩᱭᱩᱜ ᱜᱮᱭᱟ᱾ ᱟᱨ ᱱᱤᱛᱚᱜ ᱢᱟ ᱥᱤᱡᱚᱱ ᱠᱟᱱᱟ ᱥᱮ ᱠᱷᱮᱛ ᱠᱚᱨᱮᱱᱟᱜ, ᱟᱫᱚ ᱠᱷᱮᱛ ᱠᱟᱹᱢᱤ ᱵᱟᱝ ᱦᱩᱭᱩᱜ ᱠᱟᱱ ᱛᱮᱥᱮ ᱚᱲᱟᱜ ᱠᱚᱨᱮ ᱟᱹᱰᱤ ᱟᱞᱥᱤ ᱜᱮ ᱵᱩᱡᱷᱟᱹᱜ ᱠᱟᱱᱟ, ᱟᱥᱠᱚᱛ ᱜᱮ ᱵᱩᱡᱷᱟᱹᱜ ᱠᱟᱱᱟ ᱟᱨ ᱥᱤᱛᱩᱝ ᱦᱚᱸ ᱵᱟᱭ ᱥᱤᱛᱩᱝ ᱮᱫ ᱠᱟᱱᱟ ᱠᱷᱟᱹᱞᱤ ᱫᱩᱸᱫᱷᱩ ᱠᱟᱜᱼᱟ ᱟᱨ ᱫᱩᱸᱫᱷᱩ ᱠᱟᱛᱮᱜ ᱦᱚᱸ ᱢᱟᱱᱮ ᱟᱹᱰᱤ ᱡᱩᱫᱟᱹ ᱵᱷᱟᱵᱽ ᱟᱹᱭᱠᱟᱹᱜ ᱠᱟᱱᱟ᱾
ᱦᱩᱸ ᱜᱚᱨᱚᱢ ᱜᱚᱨᱚᱢ ᱧᱚᱜ ᱛᱷᱚᱲᱟ᱾
ᱦᱳᱭ ᱟᱫᱚ ᱠᱟᱨᱚᱱ ᱦᱩᱭᱩᱜ ᱠᱟᱱᱟ ᱠᱤ ᱱᱤᱛᱚᱜ ᱫᱚ ᱡᱷᱚᱛᱚ ᱜᱮ ᱵᱟᱹᱫ ᱵᱟᱹᱭᱦᱟᱹᱲ ᱵᱚᱱ ᱠᱟᱹᱢᱤ ᱛᱟᱦᱮᱱᱟ ᱥᱮ᱾ ᱟᱨ ᱚᱝᱠᱟ ᱠᱟ ᱵᱟᱝ ᱦᱳᱭᱳᱜ ᱠᱟᱱᱟ, ᱢᱟᱱᱮ ᱡᱩᱜᱽ ᱟᱭᱢᱟ ᱞᱮᱠᱟ ᱵᱚᱫᱚᱞᱮᱱᱟ ᱱᱚᱜᱼᱚᱭ ᱧᱮᱞᱚᱜ ᱠᱟᱱᱟ ᱱᱤᱛᱚᱜ᱾ ᱚᱱᱠᱟ ᱥᱚᱢᱚᱭ ᱨᱮ ᱫᱟᱜ ᱠᱚ ᱵᱟᱭ ᱡᱟᱹᱲᱤᱭᱟᱜᱼᱟ, ᱥᱮ ᱪᱟᱥ ᱠᱚᱦᱚᱸ ᱚᱱᱠᱟ ᱞᱟᱦᱟ ᱞᱮᱠ ᱠᱟ ᱵᱟᱝ ᱦᱳᱭᱳᱜ ᱠᱟᱱ ᱛᱟᱵᱚᱱᱟ, ᱟᱭᱢᱟ ᱞᱮᱠᱟ ᱮᱴᱠᱮᱴᱚᱬᱮ ᱦᱮᱡ ᱠᱟᱱᱟ ᱦᱳᱭᱥᱮ᱾
ᱦᱳᱭ᱾
ᱟᱨ ᱡᱩᱫᱤ ᱞᱤᱧ ᱞᱟᱹᱭᱟ ᱠᱤ ᱱᱚᱣᱟ ᱥᱚᱢᱚᱭ ᱨᱮ ᱵᱟᱭ ᱫᱟᱜ ᱮᱜ ᱠᱟᱱᱟ ᱛᱚ ᱱᱚᱣᱟ ᱨᱮᱱ ᱱᱟᱦᱟᱜ ᱫᱳᱥᱤᱫᱟᱨ ᱠᱚᱫᱚ ᱟᱵᱚ ᱠᱚ ᱠᱟᱱ ᱜᱮᱭᱟᱵᱚᱱ ᱦᱳᱭ ᱥᱮ᱾
ᱟᱵᱚᱜᱮ ᱦᱳᱭ᱾
ᱦᱮᱸ ᱪᱮᱫ ᱵᱤᱱ ᱞᱟᱹᱭᱮᱫ ᱛᱟᱦᱮᱸᱫ?
ᱢᱮᱱᱫᱟᱞᱤᱧ ᱚᱱᱛᱮ ᱫᱚ ᱱᱚᱜᱼᱚᱭ ᱥᱮᱨᱢᱟ ᱫᱟᱜ ᱛᱮᱜᱮ ᱟᱥᱟ ᱵᱷᱚᱨᱥᱟ ᱨᱚᱦᱚᱭ ᱛᱮᱱᱟᱜ ᱫᱚ ᱦᱳᱭ ᱥᱮ᱾
ᱦᱳᱭ ᱟᱞᱮ ᱦᱚᱸ ᱚᱱᱠᱟ ᱜᱮ ᱥᱮᱨᱢᱟ ᱵᱷᱚᱨᱥᱟ ᱜᱮ ᱢᱟᱱᱮ ᱟᱞᱮ ᱥᱮᱱ ᱚᱱᱠᱟ ᱠᱟᱨᱚᱱ ᱵᱟᱝ ᱢᱮᱱᱟᱜᱼᱟ ᱡᱮ ᱱᱤᱛᱚᱜ ᱥᱟᱢᱢᱟᱨᱥᱟᱞ ᱠᱚᱠᱚ ᱵᱟᱹᱭᱥᱟᱣ ᱟᱠᱚ ᱠᱟᱱᱟ ᱟᱭᱢᱟ ᱡᱟᱭᱜᱟ ᱨᱮᱞᱤᱧ ᱟᱸᱡᱚᱢ ᱠᱮᱫ-ᱟ, ᱚᱱᱠᱟ ᱟᱞᱮ ᱥᱮᱱ ᱫᱚ ᱵᱟᱝ ᱢᱮᱱᱟᱜᱼᱟ ᱥᱮ ᱪᱟᱥ ᱵᱮᱵᱚᱥᱛᱷᱟ ᱟᱛᱮ ᱱᱟᱹᱭ ᱱᱟᱞᱟ ᱠᱚᱦᱚᱸ ᱚᱱᱠᱟ ᱵᱟᱝ ᱢᱮᱱᱟᱜᱼᱟ ᱢᱟᱱᱮ ᱚᱱ ᱟᱞᱮ ᱫᱚ ᱥᱮᱨᱢᱟ ᱡᱟᱹᱲᱤ ᱵᱷᱚᱨᱥᱟ ᱜᱮᱞᱮ ᱪᱟᱥ ᱛᱟᱦᱮᱱᱟ ᱟᱨ ᱮᱴᱟᱜ-ᱟᱜ ᱠᱚᱛᱮ ᱫᱚ ᱪᱟᱥ ᱠᱚᱫᱚ ᱵᱟᱝ ᱦᱩᱭᱩᱜ ᱛᱟᱦᱮᱱᱟ᱾
ᱟᱨ ᱱᱚᱝᱠᱟ ᱥᱮᱨᱢᱟ ᱡᱟᱹᱲᱤ ᱫᱟᱜ ᱦᱚᱸ ᱩᱠᱩᱨ ᱫᱚ ᱡᱟᱹᱥᱛᱤ ᱠᱚᱛᱮ ᱦᱚᱸ ᱵᱟᱝ ᱦᱩᱭᱩᱜ ᱠᱟᱱᱟ᱾ ᱚᱠᱟ ᱫᱚ ᱪᱟᱥ ᱛᱮᱦᱚᱸ ᱟᱭᱢᱟ ᱯᱨᱳᱵᱞᱮᱢ ᱦᱩᱭᱩᱜᱼᱟ᱾
ᱚ ᱴᱟᱭᱤᱢ ᱨᱮ ᱪᱟᱥ ᱠᱚ ᱦᱩᱭᱩᱜᱼᱟ᱾
ᱟᱫᱚ ᱠᱟᱨᱚᱱ ᱦᱩᱭᱩᱜ ᱠᱟᱱᱟ ᱥᱮ ᱱᱤᱛᱚᱜ ᱟᱵᱚ ᱡᱩᱫᱤ ᱫᱟᱜ ᱵᱷᱟᱜᱮ ᱵᱮᱥᱛᱮ ᱵᱟᱭ ᱡᱟᱹᱲ ᱟᱵᱚᱱᱟ ᱮᱱᱠᱷᱟᱱ ᱪᱤᱠᱟ ᱠᱟᱛᱮᱜ ᱵᱚᱱ ᱪᱟᱥᱟ, ᱦᱮᱸᱥᱮ᱾ ᱟᱨ ᱱᱟᱦᱟᱜ ᱛᱟᱭᱚᱢ ᱛᱟᱭᱚᱢ ᱛᱮ ᱱᱤᱛ ᱱᱤᱛᱚᱜ ᱢᱮᱱᱟᱜ-ᱟ ᱵᱷᱟᱫᱚᱨ ᱵᱚᱸᱜᱟ ᱡᱟᱹᱯᱩᱫ, ᱟᱫᱚ ᱵᱷᱟᱫᱚᱨ ᱵᱚᱸᱜᱟ ᱨᱮ ᱡᱩᱫᱤ ᱡᱟᱹᱯᱩᱫᱟ ᱟᱨ ᱡᱩᱫᱤ ᱵᱷᱟ ᱵᱷᱟᱫᱚᱨ ᱵᱚᱸᱜᱟ ᱨᱮᱵᱚᱱ ᱪᱟᱥᱚᱜ-ᱟ ᱛᱚ ᱮᱱᱠᱷᱟᱱ ᱚᱱᱟ ᱦᱩᱲᱩ ᱫᱚ ᱱᱟᱦᱟᱜ ᱥᱮᱭᱨᱚᱠᱚᱢ ᱫᱚ ᱵᱟᱝ ᱦᱩᱭᱩᱜ-ᱟ ᱠᱟᱨᱚᱱ ᱦᱩᱭᱩᱜ ᱠᱟᱱᱟ ᱟᱥᱟᱲ ᱟᱨ ᱥᱟᱱ ᱱᱚᱣᱟ ᱵᱟᱨ ᱪᱟᱸᱫᱚ ᱢᱚᱫᱽᱫᱷᱮᱨᱮ ᱟᱵᱚᱣᱟᱜ ᱪᱟᱥ ᱫᱚ ᱠᱚᱢᱯᱞᱤᱴ ᱦᱩᱭᱩᱜ-ᱟ ᱦᱳᱭᱥᱮ᱾
ᱦᱩᱸ᱾
ᱟᱫᱚ ᱚᱝᱠᱟ ᱱᱤᱛᱳᱜ ᱱᱚᱣᱟ ᱞᱟᱹᱜᱤᱫ ᱵᱟᱝ ᱦᱩᱭᱩᱜ ᱠᱟᱱᱟ ᱠᱟᱨᱚᱱ ᱟᱭᱢᱟ ᱞᱮᱠᱟ ᱫᱤᱱ ᱞᱟᱦᱟ ᱛᱟᱭᱱᱚᱢ ᱱᱟ᱾ ᱫᱟᱜ ᱵᱮᱥᱛᱮ ᱵᱟᱭ ᱡᱟᱲᱤᱭᱟ, ᱛᱚ ᱥᱮᱨᱚᱠᱚᱢ ᱪᱟᱥ ᱵᱟᱝ ᱦᱩᱭᱩᱜ-ᱟ ᱟᱨ ᱡᱟᱦᱟᱸ ᱥᱤᱡᱚᱱ ᱨᱮ ᱪᱟᱥᱚᱜ ᱨᱮᱱᱟᱜ ᱛᱟᱦᱮᱱᱟ ᱡᱩᱫᱤ ᱚᱱᱟ ᱥᱤᱡᱤᱱ ᱨᱮᱜᱮ ᱡᱟᱸᱦᱟᱱᱟᱜ ᱵᱟᱝᱵᱮᱱ ᱞᱟᱜᱟᱣᱟ ᱮᱱᱠᱷᱟᱱ ᱠᱷᱟᱱ ᱫᱚ ᱱᱟᱜ ᱚᱱᱟ ᱫᱚ ᱵᱟᱝ ᱦᱩᱭᱩᱜ-ᱟ ᱵᱮᱥ ᱫᱷᱟᱨᱟ ᱛᱮᱫᱚ ᱦᱳᱭ ᱥᱮ᱾
ᱦᱳᱭ᱾
ᱛᱚ ᱚᱱᱟ ᱞᱮᱠᱟᱛᱮ ᱟᱯᱮ ᱥᱮᱱ ᱫᱚ ᱦᱩᱲᱩ ᱢᱤᱫ ᱫᱚᱢ ᱯᱮ ᱪᱟᱥ ᱛᱟᱸᱦᱮᱱᱟ ᱠᱤ ᱵᱟᱨ ᱫᱚᱢ?
ᱟᱞᱮᱥᱮᱱ ᱫᱚ ᱱᱚᱛᱮ ᱫᱚ ᱢᱤᱫ ᱫᱷᱚᱢ ᱜᱮᱞᱮ ᱪᱟᱥ ᱛᱟᱸᱦᱮᱱᱟ᱾ ᱟᱫᱚ ᱦᱮᱞᱳ᱾
ᱦᱳᱭ᱾
ᱦᱮᱸ ᱟᱫᱚ ᱡᱟᱦᱟᱸ ᱨᱮ ᱢᱟᱢᱚ ᱛᱟᱠᱚ ᱚᱲᱟᱜ ᱢᱮᱱᱟᱜ ᱠᱟᱫᱟ ᱚᱸᱰᱮ, ᱚᱱᱛᱮ ᱫᱚ ᱵᱟᱨ ᱫᱷᱟᱣ ᱜᱮ, ᱵᱟᱨ ᱫᱷᱟᱣ ᱜᱮ ᱦᱩᱭᱩᱜ ᱛᱟᱸᱦᱮᱱᱟ ᱚᱱᱛᱮ ᱫᱚ᱾
ᱚ, ᱟᱪᱪᱷᱟ ᱟᱯᱮ ᱫᱚ ᱚᱠᱟ ᱴᱚᱴᱷᱟ ᱯᱮ ᱯᱟᱲᱟᱜ ᱠᱟᱱ ᱛᱮ?
ᱦᱮᱸ?
ᱟᱹᱛᱩ ᱫᱤᱥᱚᱢ ᱫᱚ ᱚᱠᱟ ᱥᱮᱱ ᱛᱟᱯᱮ?
ᱟᱞᱮ ᱟᱹᱛᱩ ᱫᱤᱥᱚᱢ ᱫᱚ ᱦᱩᱭᱩᱜ ᱠᱟᱱ ᱛᱟᱞᱮᱭᱟ ᱯᱚᱥᱪᱤᱢ ᱵᱚᱨᱫᱷᱚᱢᱟᱱ᱾
ᱚ ᱟᱪᱪᱷᱟ, ᱞᱟᱹᱭᱟᱠᱚ ᱠᱤ ᱚᱱᱛᱮ ᱢᱟ ᱵᱟᱨ ᱫᱷᱟᱣ ᱜᱮᱠᱚ ᱪᱟᱥ ᱜᱮᱭᱟ ᱢᱟᱱᱮ ᱮᱸᱜ ᱚᱝᱠᱟ ᱟᱭᱢᱟ ᱡᱟᱭᱜᱟ ᱠᱷᱚᱱ ᱠᱚ ᱪᱟᱞᱟᱜ ᱛᱟᱦᱮᱱᱟ ᱢᱮᱱᱟᱠᱚ ᱠᱤ ᱵᱟᱝᱜᱟᱞ ᱫᱤᱥᱚᱢ ᱞᱮ ᱪᱟᱞᱟᱜ ᱠᱟᱱᱟ ᱱᱤᱨᱚᱱ ᱦᱩᱲᱩ ᱪᱟᱥ ᱠᱟᱹᱢᱤ ᱫᱤᱱ ᱦᱳᱭᱥᱮ᱾ ᱡᱟᱦᱟᱸᱭ ᱠᱚ ᱦᱟᱸᱜ ᱠᱷᱮᱛ ᱦᱟᱥᱟ ᱠᱚ ᱱᱟᱜ ᱛᱷᱚᱲᱟ ᱜᱟᱱ ᱢᱮᱱᱟᱜ ᱛᱟᱠᱚ ᱩᱱᱠᱩ ᱫᱚ ᱡᱟᱦᱟᱸᱭ ᱫᱚ ᱩᱱᱟᱹᱜ ᱵᱟᱝᱠᱚ ᱪᱟᱥ ᱛᱟᱸᱦᱮᱱ᱾ ᱡᱟᱦᱟᱸᱭ ᱠᱚ ᱞᱟᱹᱭᱟ ᱢᱟᱱᱮ ᱠᱚᱢ ᱧᱚᱜ ᱠᱷᱮᱛ ᱦᱟᱥᱟ ᱛᱟᱸᱦᱮᱱ ᱛᱟᱵᱚᱱ ᱠᱷᱟᱡ᱾ ᱚᱝᱠᱟ ᱟᱞᱮ ᱫᱤᱥᱚᱢ ᱚᱝᱠᱟ ᱡᱟᱦᱟᱱᱟᱜ ᱵᱟᱝ ᱢᱮᱱᱟᱜᱼᱟ ᱠᱤ ᱡᱟᱦᱟᱱᱟᱜ ᱟᱨᱦᱚᱸ ᱪᱟᱥ ᱠᱟᱛᱮᱜ ᱠᱚ ᱟᱹᱥᱩᱞᱚᱜ-ᱟ ᱢᱮᱱᱛᱮ᱾ ᱟᱫᱚ ᱩᱱᱠᱩ ᱱᱟᱜ ᱠᱚ ᱪᱟᱞᱟᱜ ᱛᱟᱸᱦᱮᱱᱟ, ᱞᱟᱹᱭᱟᱠᱚ ᱵᱮᱝᱜᱚᱞ ᱫᱤᱥᱚᱢ᱾
ᱦᱳᱭ᱾ ᱵᱟᱝ ᱟᱫᱚ ᱱᱚᱛᱮ ᱫᱚ ᱡᱟᱦᱟᱸ ᱟᱞᱮ ᱯᱚᱥᱪᱤᱢ ᱵᱚᱨᱫᱷᱚᱢᱟᱱ ᱨᱮ ᱢᱮᱱᱟᱜ ᱞᱮᱭᱟ ᱥᱮ ᱱᱚᱛᱮ ᱫᱚ ᱪᱟᱥ ᱫᱚ ᱢᱤᱫ ᱫᱷᱟᱣ ᱜᱮ ᱦᱩᱭᱩᱜᱭ-ᱟ ᱟᱫᱚ ᱡᱟᱦᱟᱸ ᱯᱩᱨᱵᱚ ᱵᱚᱨᱫᱷᱚᱢᱟᱱ ᱢᱮᱱᱟᱜ ᱠᱟᱫᱟ ᱚᱱᱛᱮ ᱫᱚ ᱵᱟᱨᱚ ᱢᱟᱥ ᱪᱟᱥ, ᱡᱮᱢᱚᱱ ᱱᱤᱛᱳᱜ ᱦᱩᱲᱩ ᱠᱚ ᱨᱚᱦᱚᱭᱫᱟ ᱟᱵᱟᱨ ᱱᱤᱭᱟᱹ ᱦᱩᱲᱩ ᱜᱮᱫ ᱵᱟᱲᱟ ᱠᱟᱛᱮᱫ ᱟᱨᱦᱚᱸ ᱮᱢᱟᱜ ᱟᱨᱚ ᱦᱩᱲᱩ, ᱦᱩᱲᱩ ᱠᱚ ᱨᱚᱦᱚᱭᱟ᱾ ᱟᱫᱚ ᱡᱟᱦᱟᱸᱭ ᱦᱩᱲᱩ ᱠᱚ ᱨᱚᱦᱚᱭ ᱠᱮᱜ ᱠᱷᱟᱡ ᱨᱚᱦᱚᱭ ᱠᱮᱫᱟ ᱠᱚ ᱵᱟᱝᱠᱷᱟᱱ ᱫᱚ ᱟᱹᱞᱩ ᱠᱚ ᱥᱚᱵᱽᱡᱤ ᱠᱚ, ᱡᱟᱦᱟᱸ ᱛᱟᱸᱦᱮᱱ ᱛᱟᱠᱚᱣᱟ ᱚᱱᱟ ᱠᱚᱜᱮ ᱠᱚ ᱨᱚᱦᱚᱭᱟ᱾ ᱱᱤᱛᱳᱜ ᱫᱚ ᱢᱟᱱᱮ
ᱞᱟᱹᱭᱟᱠᱚ ᱠᱤ ᱢᱟᱱᱮ ᱢᱤᱫ ᱫᱚᱢ ᱦᱩᱲᱩ ᱨᱚᱦᱚᱭ ᱦᱩᱭᱱᱟ ᱤᱱᱟᱹ ᱛᱟᱭᱚᱢ ᱟᱨᱦᱚᱸ ᱦᱟᱱᱟ ᱱᱟᱣᱟ ᱠᱚ ᱨᱚᱦᱚᱭᱟ, ᱤᱭᱟᱹ ᱥᱚᱵᱽᱡᱤ ᱛᱮᱱᱟᱜ ᱠᱚ ᱟᱨ ᱤᱱᱟᱹ ᱛᱟᱭᱚᱢ ᱟᱨᱦᱚᱸ ᱱᱤᱨᱚᱱ ᱦᱩᱲᱩ ᱠᱚ ᱪᱟᱥ ᱛᱟᱸᱦᱮᱱᱟ ᱢᱟᱱᱮ ᱚᱱᱛᱮ ᱫᱚ ᱠᱚ ᱞᱟᱹᱭᱟ ᱠᱤ ᱵᱳᱨᱟ ᱵᱳᱨ ᱫᱟᱜ ᱠᱚ ᱛᱟᱸᱦᱮᱱᱟ ᱦᱳᱭᱥᱮ᱾ ᱱᱤᱨᱚᱱ ᱦᱩᱲᱩ ᱪᱟᱥ ᱫᱚ ᱢᱤᱫᱴᱟᱝ ᱫᱟᱜ ᱡᱩᱫᱤ ᱵᱟᱭ ᱛᱟᱸᱦᱮᱱᱟ ᱠᱷᱟᱡ ᱫᱚ ᱵᱟᱝ ᱦᱩᱭᱩᱜ ᱠᱚᱜ-ᱟ᱾ ᱟᱭᱢᱟ ᱡᱟᱭᱜᱟ ᱨᱮ ᱵᱟᱝᱠᱚ ᱪᱟᱥ ᱛᱟᱸᱦᱮᱱᱟ, ᱠᱟᱨᱚᱱ ᱚᱱᱠᱟ ᱫᱟᱜ ᱜᱮ ᱵᱟᱭ ᱧᱟᱢ ᱠᱷᱟᱡ ᱫᱚ ᱪᱤᱠᱟ ᱠᱚ ᱪᱟᱥᱟ, ᱟᱨ ᱠᱟᱨᱚᱱ ᱫᱚ ᱦᱩᱭᱩᱜ ᱠᱟᱱᱟ ᱢᱤᱫᱴᱮᱱ ᱫᱟᱜ ᱧᱟᱢ ᱠᱟᱛᱮᱜ ᱦᱚᱸ ᱵᱟᱝ ᱦᱩᱭᱩᱜ ᱠᱟᱱᱟ, ᱡᱟᱭᱜᱟ ᱦᱩᱭᱩᱜ ᱫᱚᱨᱠᱟᱨ ᱚᱝᱠᱟ ᱦᱳᱭ ᱥᱮ᱾
ᱦᱳᱭ᱾
ᱪᱮᱫ ᱞᱮᱠᱟᱱ ᱡᱟᱭᱜᱟ ᱨᱮ ᱪᱮᱫ ᱞᱮᱠᱟᱱᱟᱜ ᱦᱳᱭᱳᱜ-ᱟ᱾
ᱟᱨ ᱚᱱᱛᱮ ᱫᱚ ᱮᱠᱷᱮᱱ ᱫᱚ ᱱᱤᱭᱟᱹ ᱠᱩᱡ ᱵᱷᱚᱨᱥᱟ ᱨᱮ ᱜᱮ ᱠᱚ ᱛᱟᱦᱮᱱᱟ ᱩᱱᱠᱩ ᱫᱚ᱾
ᱦᱳᱭ ᱪᱟᱥ ᱵᱟᱥ ᱨᱮ ᱜᱮ ᱵᱤᱡᱤ ᱠᱚ ᱛᱟᱦᱮᱱ ᱛᱟᱦᱮᱱᱟ ᱦᱳᱭ ᱥᱮ᱾
ᱪᱟᱥᱵᱟᱥ ᱜᱮ ᱵᱤᱡᱤ ᱠᱚ ᱛᱟᱦᱮᱱᱟ ᱟᱨ ᱱᱚ ᱛᱮ ᱴᱟᱣᱩᱱ ᱵᱟᱡᱟᱨ ᱤᱭᱟᱹ ᱮᱞᱟᱠᱟ ᱨᱮ ᱫᱚ ᱟᱵᱚ ᱫᱚ ᱠᱤᱨᱤᱧ ᱠᱟᱛᱮᱜ ᱵᱚᱱ ᱡᱚᱢ ᱛᱟᱦᱮᱸᱫ ᱩᱱᱠᱩ ᱫᱚ ᱚᱱᱟ ᱫᱚ ᱵᱟᱝ ᱩᱱᱠᱩ ᱫᱚ ᱚᱸᱰᱮ ᱥᱚᱵᱡᱤ ᱪᱟᱥ ᱚᱱᱟ ᱵᱷᱚᱨᱥᱟ ᱨᱮ ᱜᱮ ᱠᱚ ᱛᱟᱦᱮᱱᱟ ᱚᱱᱟ ᱨᱮ ᱠᱚ ᱡᱚᱢᱟ᱾
ᱦᱳᱭ ᱦᱳᱭ ᱟᱵᱚ ᱴᱟᱣᱩᱱ ᱮᱨᱤᱭᱟ ᱨᱮ ᱫᱚ ᱪᱮᱫ ᱥᱟᱱᱟᱢ ᱡᱤᱱᱤᱥ ᱟᱞᱜᱟ ᱛᱮᱵᱚᱱ ᱧᱟᱢᱮᱫ-ᱟ᱾ ᱟᱨ ᱱᱚᱣᱟ ᱫᱚ ᱵᱟᱝ ᱵᱚᱱ ᱦᱩᱫᱤᱥ ᱮᱜ ᱠᱟᱱᱟ᱾ ᱚᱱᱟ ᱵᱚᱫᱚᱞ ᱛᱮ ᱟᱭᱢᱟ ᱟᱵᱚᱣᱟᱜ ᱠᱟᱹᱣᱰᱤ ᱠᱚ ᱠᱷᱚᱨᱪᱚᱜ ᱠᱟᱱᱟ ᱥᱮ ᱢᱟᱱᱮ ᱟᱹᱰᱤ ᱚᱝᱠᱟ ᱡᱤᱱᱤᱥ ᱢᱮᱱᱟᱜ-ᱟ᱾ ᱡᱮ ᱢᱟᱱᱮ ᱠᱮᱢᱤᱠᱮᱞ ᱡᱤᱱᱤᱥ ᱜᱮ ᱵᱚᱱ ᱡᱚᱢᱮᱜ-ᱟ ᱥᱮ ᱞᱟᱜᱟᱣ ᱡᱤᱱᱤᱥ ᱠᱤ ᱟᱭᱢᱟ ᱡᱤᱱᱤᱥ ᱚᱝᱠᱟ ᱢᱟᱱᱮ ᱟᱵᱚ ᱡᱟᱦᱟᱸ ᱯᱷᱨᱮᱥ ᱧᱟᱢᱚᱜ ᱠᱟᱱᱟ᱾ ᱥᱩᱫᱩᱟᱣᱞᱟ ᱡᱤᱱᱤᱥ ᱫᱚ ᱵᱟᱝ ᱵᱚᱱ ᱧᱟᱢᱮᱜ-ᱟ᱾ ᱡᱚᱢ ᱧᱩ ᱞᱟᱹᱜᱤᱫ ᱦᱩᱭᱩᱜ ᱠᱟᱱᱟ ᱥᱮ ᱞᱟᱜᱟᱣ ᱞᱟᱹᱜᱤᱜ᱾ ᱥᱤ ᱮᱢᱟᱱ ᱛᱮᱭᱟᱜ ᱡᱟᱦᱟᱱᱟᱜ ᱤᱥᱤᱱ ᱠᱚ ᱵᱟᱲᱟᱭ ᱦᱮᱸ ᱥᱮ᱾
ᱦᱳᱭ᱾
ᱥᱟᱱᱟᱢ ᱡᱤᱱᱤᱥ ᱞᱮᱠᱟᱜᱮ ᱚᱱᱠᱟᱜᱮ ᱟᱫᱚ ᱠᱟᱨᱚᱱ ᱦᱩᱭᱩᱜ ᱠᱟᱱᱟ ᱟᱵᱚ ᱵᱟᱡᱟᱨ ᱨᱮ ᱡᱟᱦᱟᱸᱭ ᱵᱚᱱ ᱛᱟᱦᱮᱱ ᱚᱜ ᱠᱟᱱᱟ᱾ ᱚᱱᱟ ᱫᱚ ᱢᱤᱫᱴᱮᱱ ᱛᱟᱦᱮᱱ ᱞᱟᱹᱜᱤᱫ ᱢᱤᱫᱴᱮᱱ ᱢᱟᱱᱮ ᱠᱟᱨᱚᱱ ᱢᱮᱱᱟᱜ ᱛᱟᱵᱚᱱᱟ ᱡᱟᱦᱟᱸᱭ ᱫᱚ ᱠᱚ ᱥᱚᱦᱚᱨ ᱵᱟᱡᱟᱨ ᱨᱮ ᱠᱚ ᱯᱟᱲᱦᱟᱜ ᱠᱟᱱᱟ ᱡᱟᱦᱟᱸᱭ ᱫᱚ ᱠᱚ ᱪᱟᱹᱠᱷᱨᱤᱭᱮᱜ-ᱟ᱾ ᱥᱮ ᱡᱟᱦᱟᱸᱭ ᱫᱚ ᱟᱭᱢᱟ ᱨᱚᱠᱚᱢ ᱚᱱᱠᱟ ᱢᱮᱱᱟᱜ-ᱟ᱾ ᱦᱮᱸ ᱥᱮ ᱵᱟᱥᱤᱱ ᱫᱟᱣ ᱠᱟᱱᱟ ᱠᱚ ᱟᱨ ᱟᱛᱳ ᱴᱚᱞᱟ ᱨᱮᱫᱚ ᱪᱮᱫ ᱦᱳᱭᱳᱜ-ᱟ᱾ ᱢᱟᱱᱮ ᱡᱩᱫᱤ ᱵᱮᱱ ᱞᱟᱹᱭᱟ ᱩᱛᱩ ᱠᱩ ᱵᱟᱵᱮᱱ ᱠᱤᱨᱤᱧᱟ ᱛᱚ ᱮᱱ ᱠᱷᱟᱱ ᱱᱟᱦᱟᱜ ᱟᱞᱜᱟ ᱛᱮ ᱧᱟᱢᱚᱜ ᱜᱮᱭᱟ᱾ ᱡᱮᱢᱚᱱ ᱟᱲᱟᱜ ᱠᱚ ᱦᱩᱭᱱᱟ ᱵᱟᱲᱜᱮ ᱨᱮ ᱡᱟᱸᱦᱟ ᱱᱟᱜ ᱡᱚ ᱠᱚ ᱦᱩᱭᱱᱟ ᱦᱮᱸᱥᱮ᱾ ᱟᱭᱢᱟ ᱞᱮᱠᱟ ᱚᱱᱠᱟ ᱡᱤᱱᱤᱥ ᱢᱮᱱᱟᱜ-ᱟ᱾ ᱥᱮ ᱡᱮᱢᱚᱱ ᱠᱚᱸᱦᱚᱰᱟ ᱢᱮᱱᱟᱜ-ᱟ᱾ ᱛᱚ ᱮᱱᱠᱷᱟᱱ ᱚᱱᱟ ᱨᱮᱱᱟᱜ ᱟᱲᱟᱜ ᱥᱟᱠᱟᱢ ᱵᱮᱱ ᱟᱹᱜᱩ ᱞᱮᱠᱷᱟᱡ ᱟᱨ ᱵᱮᱱ ᱵᱷᱟᱹᱡᱤ ᱞᱮᱠᱷᱟᱡ ᱦᱩᱭᱱᱟ᱾ ᱚᱱᱟ ᱫᱚ ᱡᱟᱦᱟᱱᱟᱜ ᱠᱮᱢᱤᱠᱮᱞ ᱵᱟᱝ ᱵᱮᱱᱟᱜ-ᱟ᱾ ᱦᱚᱛᱚᱫ ᱦᱳᱭ ᱱᱟ ᱚᱱᱟ ᱡᱩᱫᱤ ᱡᱚ ᱠᱟᱱᱟ ᱜᱚᱫ ᱠᱮᱫ ᱟᱹᱜᱩ ᱠᱮᱫᱟ ᱵᱮᱱ ᱚᱱᱟ ᱨᱮ ᱠᱳᱭ ᱠᱮᱢᱤᱠᱮᱞ ᱵᱟᱹᱱᱩᱜ-ᱟ᱾ ᱯᱤᱯᱟᱹ ᱢᱮᱱᱟᱜ-ᱟ᱾ ᱵᱤᱱᱟᱹ ᱠᱮᱢᱤᱠᱮᱞ ᱵᱟᱞᱟ ᱦᱩᱭᱱᱟ ᱦᱮᱸᱥᱮ ᱚᱱᱠᱟ ᱟᱭᱢᱟ ᱜᱟᱱ ᱡᱤᱱᱤᱥ ᱢᱮᱱᱟᱜ-ᱟ᱾ ᱟᱛᱳ ᱨᱮᱫᱚ ᱡᱟᱦᱟᱸ ᱫᱚ ᱠᱤ ᱢᱚᱸᱡᱽ ᱛᱮᱵᱚᱱ ᱡᱚᱢᱮᱜ-ᱟ᱾ ᱟᱨ ᱵᱟᱡᱟᱨ ᱨᱮᱫᱚ ᱪᱮᱫ ᱦᱳᱭ ᱠᱟᱱᱟ ᱚᱱᱟ ᱫᱚᱦᱚ ᱠᱟᱜ ᱠᱟᱱᱟ ᱠᱚ ᱫᱚᱦᱚ ᱠᱟᱛᱮ ᱜᱚᱥᱚᱜ ᱠᱟᱱᱟ ᱱᱟᱦᱟᱜ ᱟᱫᱚ ᱵᱟᱝ ᱠᱚ ᱜᱚᱥᱚᱜ ᱦᱚᱪᱚᱭ ᱞᱟᱹᱜᱤᱫ ᱠᱮᱢᱤᱠᱮᱞ ᱠᱚᱠᱚ ᱞᱟᱜᱟᱣᱟᱜ ᱠᱟᱱᱟ᱾ ᱵᱟᱝ ᱥᱮᱭᱟᱜ ᱞᱟᱹᱜᱤᱫ ᱠᱚ ᱞᱟᱜᱟᱣᱟᱜ ᱠᱟᱱᱟ᱾ ᱚᱱᱠᱟᱱ ᱡᱟᱭᱜᱟ ᱨᱮᱠᱚ ᱫᱚᱦᱚᱭᱮᱫ ᱠᱟᱱᱟ ᱡᱟᱦᱟᱸ ᱴᱷᱮᱡ ᱯᱷᱨᱤᱡᱽ ᱞᱮᱠᱟᱭ ᱠᱟᱹᱢᱤᱭᱮᱫ ᱠᱟᱱᱟ ᱦᱳᱭ ᱥᱮᱸ᱾ ᱟᱨ ᱱᱤᱛᱳᱜ ᱢᱟ ᱚᱱᱟ ᱠᱚ ᱵᱮᱱᱟᱣ ᱦᱚᱸᱠᱚ ᱵᱮᱱᱟᱣ ᱠᱟᱫᱟ ᱡᱮ ᱟᱭᱢᱟ ᱴᱟᱹᱱ ᱦᱟᱹᱵᱤᱜ ᱨᱮᱱᱟᱜ᱾ ᱥᱚᱵᱽᱡᱤ ᱠᱚ ᱚᱸᱰᱮ ᱫᱚᱦᱚ ᱜᱟᱱᱚᱜᱼᱟ ᱢᱤᱫᱴᱮᱱ ᱟᱹᱰᱤ ᱞᱟᱹᱴᱩ ᱵᱤᱞᱰᱤᱝ ᱟᱱᱛᱮ ᱡᱟᱦᱟᱸ ᱠᱚ ᱞᱟᱹᱭ-ᱟ ᱢᱟᱱᱮ ᱚᱸᱰᱮ ᱫᱚ ᱮᱠᱮᱱ ᱩᱛᱩ ᱛᱮᱭᱟᱜ ᱠᱚᱠᱚ ᱫᱚᱦᱚᱭ ᱛᱟᱦᱮᱱ ᱦᱳᱭ ᱥᱮ᱾
ᱦᱳᱭ᱾
ᱛᱚ ᱚᱸᱰᱮ ᱚᱱᱠᱟᱱ ᱡᱤᱱᱤᱥ ᱢᱮᱱᱟᱜ-ᱟ᱾ᱡᱟᱦᱟ ᱡᱤᱱᱤᱥᱛᱮ ᱵᱟᱭ ᱥᱮᱭᱟ ᱦᱚᱪᱚᱣᱟᱜ ᱠᱟᱱᱟ ᱵᱟᱭ ᱵᱟᱹᱲᱤᱡ ᱦᱚᱪᱚᱣᱟᱜ ᱠᱟᱱᱟ᱾ ᱟᱨ ᱟᱵᱚ ᱡᱩᱫᱤ ᱱᱚᱨᱢᱟᱞ ᱵᱚᱱ ᱫᱚᱦᱚ ᱠᱟᱜᱼᱟ ᱥᱮ ᱚᱱᱟ ᱚᱲᱟᱜ ᱠᱚᱨᱮ ᱛᱚ ᱚᱱᱟ ᱱᱟᱦᱟᱜ ᱵᱟᱨᱫᱤᱱ ᱦᱟᱹᱵᱤᱡ ᱫᱚ ᱴᱷᱤᱠᱜᱮ ᱛᱟᱦᱮᱱᱚᱜᱼᱟ ᱠᱟᱨᱚᱱ ᱪᱮᱫ ᱞᱟᱹᱭ ᱢᱮ ᱥᱮ ᱚᱱᱟᱨᱮ ᱦᱚᱭᱮ ᱧᱟᱢᱮᱜᱼᱟ᱾ ᱥᱮᱸ ᱚᱝᱠᱟ ᱟᱵᱚ ᱵᱟᱝ ᱵᱚᱱ ᱫᱚᱦᱚᱭᱮᱫ ᱠᱟᱱᱟ ᱢᱮᱱᱠᱷᱟᱱ ᱵᱟᱡᱟᱨ ᱥᱟᱦᱟᱨ ᱨᱮ ᱚᱱᱠᱟ ᱵᱟᱝ ᱛᱟᱦᱮᱱ ᱛᱟᱦᱮᱡ ᱡᱟᱦᱟᱱᱟᱜ ᱡᱤᱱᱤᱥ ᱜᱤ ᱦᱟᱛᱟᱣ ᱠᱟᱛᱮᱫ ᱫᱚᱦᱚ ᱠᱟᱜ ᱢᱮ᱾ ᱢᱤᱫ ᱫᱤᱱ ᱫᱷᱟᱹᱨᱤᱡ ᱜᱮ ᱛᱟᱦᱮᱱᱟ ᱟᱨ ᱵᱟᱹᱲᱤᱡᱚᱜ ᱛᱟᱦᱮᱱ᱾
ᱦᱳᱭ᱾ ᱛᱟᱞᱦᱮ ᱟᱵᱮᱱ ᱫᱚ ᱠᱚᱸᱰᱦᱟ